ᱦᱩᱸ ᱱᱤᱛᱚᱜ ᱜᱚᱝᱠᱮ ᱱᱤᱛᱚᱜ ᱠᱟᱹᱴᱤᱡ ᱢᱟᱲᱟᱝ ᱱᱚᱝᱠᱟ ᱞᱟᱝ ᱨᱚᱯᱚᱲ ᱠᱟᱱ ᱛᱟᱦᱮᱱᱟ᱾ ᱡᱮ ᱟᱵᱚ ᱥᱟᱱᱛᱟᱲ ᱵᱚᱭᱦᱟ ᱠᱚ ᱥᱮ ᱜᱚ ᱵᱟ ᱛᱟᱠᱚ ᱵᱤᱥᱱᱮᱥ ᱨᱮ ᱪᱮᱫᱟᱜ ᱟᱹᱰᱤ ᱠᱷᱩᱵ ᱠᱚᱢ ᱠᱚ ᱧᱮᱞᱚᱜᱚᱜ ᱠᱟᱱᱟ
ᱦᱮᱸ
ᱛᱚ ᱜᱚᱝᱠᱮ ᱤᱧ ᱦᱚᱸᱱᱚᱠᱟᱧ ᱞᱮᱠᱟᱹᱧ ᱢᱚᱱᱮᱭᱟ ᱦᱮᱸ ᱡᱮ ᱠᱟᱹᱴᱤᱡ ᱤᱧ ᱞᱟᱹᱭ ᱠᱮᱭᱟᱜᱼᱟ ᱡᱮ ᱵᱟᱝᱢᱟ ᱟᱵᱚ ᱤᱧ ᱤᱸᱜᱤᱥ ᱵᱚᱱ ᱵᱚᱛᱚᱨᱚᱜᱼᱟ ᱯᱚᱛᱷᱚᱢᱚ ᱛᱚ ᱥᱮ ᱢᱤᱫᱴᱟᱝ ᱫᱷᱳᱨᱡᱚ ᱥᱚᱠᱛᱤ ᱚᱱᱠᱟ ᱞᱮᱠᱟ ᱢᱤᱫᱴᱟᱝ ᱵᱟᱹᱱᱩᱜᱼᱟ
ᱵᱟᱹᱱᱩᱜ ᱜᱮᱭᱟ
ᱦᱩᱸ ᱟᱫᱚ ᱥᱮ ᱢᱤᱫᱴᱟᱝ ᱮᱰᱩᱠᱮᱴᱮᱴ ᱵᱷᱟᱵ ᱛᱮᱦᱚᱸ ᱠᱟᱹᱴᱤᱡᱽ ᱦᱟᱞᱠᱟ ᱫᱚ ᱤᱥᱴᱚᱨᱚᱝ ᱞᱟᱜᱟᱜᱼᱟ᱾
ᱦᱮᱸ ᱤᱥᱴᱚᱨᱚᱝ ᱛᱚ ᱞᱟᱜᱟᱜ ᱟᱛᱚ
ᱦᱩᱸ ᱦᱩᱸ ᱛᱚ ᱚᱱᱟ ᱠᱚ ᱠᱷᱮᱛᱨᱮ ᱟᱵᱚ ᱟᱵᱚ ᱠᱚ ᱠᱷᱮᱛᱨᱮ ᱠᱟᱹᱴᱤᱡ ᱠᱚᱢ ᱧᱚᱜ ᱜᱮᱭᱟ ᱚᱱᱟ ᱠᱚ ᱠᱷᱟᱹᱛᱤᱨ ᱟᱵᱚ ᱵᱤᱡᱽᱱᱮᱥ ᱨᱮ ᱚᱱᱠᱟ ᱞᱮᱠᱟ ᱵᱟᱵᱚᱱ ᱞᱟᱦᱟ ᱫᱟᱲᱮᱭᱟᱜ ᱠᱟᱱᱟ ᱥᱮ ᱵᱟᱵᱚᱱ ᱟᱬᱜᱚ ᱫᱟᱲᱮᱭᱟᱜ ᱠᱟᱱᱟ ᱱᱤᱛᱚᱜ ᱫᱷᱟᱹᱵᱤᱡ ᱛᱮ
ᱟᱪᱪᱷᱟ ᱛᱚ ᱟᱹᱞᱤᱜ ᱟᱹᱞᱤᱧ ᱢᱚᱱᱮᱭᱟ ᱟᱹᱞᱤᱧ ᱠᱤᱪᱷᱩ ᱞᱤᱧ ᱞᱟᱹᱭ ᱞᱮᱜᱮ
ᱦᱮᱸ ᱜᱚᱢᱠᱮ ᱮᱠᱟᱞ ᱮᱠᱟᱞ ᱮᱠᱟᱞ ᱮᱠᱟᱞ
ᱟᱞᱤᱧ ᱢᱚᱱᱮᱭᱟ ᱡᱮ ᱢᱟᱱᱮ ᱥᱚᱸᱦᱩᱥ ᱠᱟᱛᱮ ᱠᱟᱹᱴᱤᱡ ᱟᱬᱜᱚᱱ ᱦᱩᱭᱩᱜ ᱛᱟᱵᱚᱱᱟ ᱢᱟᱱᱮ ᱯᱨᱚᱛᱷᱚᱢ ᱦᱚᱭᱛᱳ ᱵᱚᱲᱚ ᱟᱠᱟᱨ ᱛᱮ ᱵᱟᱝ ᱨᱮᱦᱚᱸ ᱡᱩᱫᱤ ᱠᱟᱹᱴᱤᱡ ᱵᱷᱟᱵ ᱛᱮᱵᱚᱱ ᱥᱩᱨᱩ ᱫᱟᱲᱮᱭᱟᱜ-ᱟ
ᱦᱩᱸ
ᱢᱟᱱᱮ ᱪᱮᱥᱴᱟ ᱞᱮᱠᱷᱟᱱ ᱜᱟᱱᱚᱜ-ᱟ ᱠᱟᱨᱚᱱ ᱱᱮᱛᱟᱨ ᱟᱹᱰᱤ ᱡᱟᱭᱜᱟ ᱨᱮ ᱵᱚᱱ ᱧᱮᱞᱚᱜ-ᱟ ᱡᱚᱠᱷᱚᱱ ᱦᱟᱴ ᱯᱟᱛᱟ ᱡᱟᱦᱟᱸ ᱠᱚᱨᱮ ᱦᱩᱭᱩᱜ ᱜᱮᱭᱟ ᱟᱹᱰᱤ ᱡᱟᱭᱜᱟ ᱠᱚᱨᱮᱜ ᱟᱵᱚᱣᱟᱜ ᱢᱟᱱᱮ ᱡᱚᱢ ᱥᱴᱚᱞ ᱠᱚᱠᱚ ᱵᱟᱹᱭᱥᱟᱹᱣ ᱜᱮᱭᱟ ᱵᱟ ᱱᱟᱱᱟ ᱨᱚᱠᱚᱢ ᱡᱤᱱᱤᱥ ᱠᱚ ᱟᱠᱷᱨᱤᱧ ᱜᱮᱭᱟ
ᱦᱳ ᱦᱳᱭ ᱛᱳ ᱜᱚᱝᱠᱮ ᱠᱟᱹᱴᱤᱡ ᱦᱚᱸᱰᱮ ᱠᱟᱛᱷᱟ ᱠᱟᱹᱴᱤᱡ ᱤᱧ ᱨᱮᱡ ᱮᱫ ᱢᱮᱭᱟ
ᱦᱚᱜ ᱚᱰᱮ ᱡᱟᱦᱟᱸ ᱟᱵᱚ ᱮᱸ ᱥᱟᱱᱛᱟᱲ ᱟᱸ ᱡᱟᱦᱟᱸ ᱚᱱᱠᱟ ᱯᱚᱨᱚᱵᱽ ᱥᱮ ᱡᱟᱦᱟᱱᱟᱜ ᱚᱝ ᱞᱟᱠᱪᱟᱨ ᱨᱮᱱᱟᱜ ᱡᱟᱦᱟᱸ ᱢᱤᱫᱴᱟᱝ ᱫᱚ ᱥᱟᱯᱲᱟᱣ ᱫᱟ ᱵᱚ ᱚᱱᱟ ᱠᱚ ᱡᱟ ᱥᱴᱚᱞ ᱠᱚᱠᱚ ᱵᱚᱥᱟᱜ ᱜᱮᱭᱟ
ᱦᱮᱸ
ᱟᱫᱚ ᱚᱱᱟ ᱠᱚᱨᱮᱜ ᱠᱩᱞᱤ ᱦᱩᱭ ᱠᱟᱱᱟ ᱡᱮ ᱟᱯᱮ ᱫᱚ ᱱᱚᱣᱟ ᱫᱚ ᱚᱱᱠᱟ ᱫᱤᱨᱜᱚ ᱤᱥᱛᱷᱟᱭᱤ ᱫᱚᱠᱟᱱ ᱠᱟᱱ ᱛᱟᱯᱮᱭᱟ ᱥᱮ ᱱᱚᱸᱰᱮ ᱛᱤᱦᱤᱧ ᱜᱮᱯᱮ ᱟᱹᱜᱩᱣ ᱠᱟᱫᱟ ᱟᱫᱚ ᱩᱱᱠᱩ ᱱᱚᱣᱟ ᱠᱚ ᱞᱟᱹᱭ ᱨᱩᱣᱟᱹᱲ ᱞᱮᱫ ᱛᱮᱱ ᱚᱱᱠᱟ ᱞᱮᱠᱟ ᱟᱞᱮ ᱫᱚ ᱞᱟᱹᱭ ᱫᱟᱞᱮ ᱡᱚᱠᱷᱚᱱ ᱜᱮ ᱚᱱᱠᱟ ᱟᱵᱚᱣᱟᱜ ᱡᱟᱦᱟᱱᱟᱜ ᱥᱟᱱᱛᱟᱲ ᱠᱚ ᱡᱟᱦᱟᱸ ᱜᱮ ᱚᱱᱠᱟ ᱵᱚᱨᱚ ᱵᱚᱨᱚ ᱚᱱᱠᱟ ᱯᱚᱨᱚᱵᱽ ᱯᱟᱛᱟ ᱠᱚ ᱦᱩᱭᱩᱜ ᱜᱮᱭᱟ ᱩᱱ ᱡᱚᱠᱷᱚᱱ ᱜᱮᱞᱮ ᱤᱫᱤ ᱜᱮᱭᱟ ᱟᱫᱚ ᱦᱚᱸᱜ-ᱱᱟ ᱠᱷᱮᱛ ᱛᱨᱮ ᱢᱤᱫᱟᱝ ᱤᱭᱟᱹ ᱵᱩᱡᱽᱱᱟ ᱡᱩᱫᱤ ᱱᱚᱣᱟ ᱠᱷᱮᱛᱨᱮ ᱡᱩᱫᱤ ᱟᱵᱚ ᱢᱤᱫᱴᱟᱝ ᱨᱟᱱᱤᱝ ᱚᱵᱚᱥᱛᱛᱟ ᱨᱮᱫᱚ ᱦᱟᱜ ᱜᱮᱭᱟ ᱢᱟᱱᱮ ᱟᱛᱳ ᱨᱮᱦᱚᱸ ᱥᱮ ᱢᱤᱫᱴᱟᱝ ᱢᱤᱫᱴᱟᱝ ᱱᱤᱨᱫᱤᱥᱴᱚ ᱡᱟᱭᱜᱟ ᱨᱮ ᱢᱤᱫᱴᱟᱝ ᱯᱟᱨᱢᱟᱱᱮᱱᱴ ᱵᱷᱟᱵᱽ ᱛᱮ ᱢᱤᱫᱴᱟᱝ ᱠᱚ ᱫᱚᱦᱚ ᱠᱟᱜ ᱠᱮᱭᱟ
ᱦᱮᱸ
ᱮᱠᱷᱟᱱ ᱟᱨᱦᱚᱸ ᱢᱚᱸᱡᱽ ᱠᱚᱜ-ᱟ ᱦᱮᱸ ᱜᱚᱝᱠᱮ ᱢᱟ ᱟᱫᱚ ᱟᱢ
ᱦᱮᱸ ᱚᱱᱟ ᱜᱮ ᱟᱹᱞᱤᱧ ᱞᱟᱹᱭ ᱫᱟ ᱡᱮ ᱚᱱᱟ ᱠᱚᱨᱮᱡ ᱡᱩᱫᱤ ᱡᱚᱠᱷᱚᱱ ᱵᱚᱱ ᱫᱟᱲᱮᱭᱟᱜ ᱠᱟᱱᱟ ᱛᱟᱦᱚᱞᱮ ᱪᱮᱥᱴᱟ ᱞᱮᱠᱷᱟᱱ ᱢᱟᱱᱮ ᱯᱟᱨᱢᱟᱱᱮᱱᱴ ᱦᱚᱸ ᱢᱤᱫᱴᱟᱝ ᱡᱟᱭᱜᱟ ᱨᱮ ᱨᱮᱜᱩᱞᱟᱨ ᱵᱚᱱ ᱠᱚᱨᱟᱣ ᱫᱟᱲᱮᱭᱟᱜ-ᱟ ᱥᱮᱨᱚᱠᱚᱢ ᱡᱩᱫᱤ ᱢᱤᱫᱴᱮᱱ ᱵᱷᱟᱜᱮ ᱵᱷᱟᱜᱮ ᱞᱳᱠᱮᱥᱚᱱ ᱵᱟ ᱵᱷᱟᱜᱮ ᱡᱟᱭᱜᱟ ᱡᱩᱫᱤ ᱵᱚᱱ ᱧᱮᱞ ᱠᱮᱭᱟ ᱚᱱᱟ ᱠᱚᱨᱮ ᱦᱚᱸ ᱪᱟᱞᱟᱜ ᱜᱮᱭᱟ ᱠᱟᱨᱚᱱ ᱱᱮᱛᱟᱨ ᱧᱮᱞᱚᱜ ᱜᱮᱭᱟ ᱡᱮ ᱟᱵ ᱥᱟᱱᱛᱟᱲ ᱦᱚᱲ ᱟᱹᱰᱤ ᱡᱟᱭᱜᱟ ᱨᱮᱜᱮ ᱥᱮᱛᱟᱜ ᱢᱟᱡᱟᱱ ᱦᱚᱭᱛᱳ ᱵᱟᱡᱟᱨ ᱠᱚᱨᱮ ᱵᱚᱱ ᱪᱟᱞᱟᱜ ᱠᱟᱱᱟ ᱟᱹᱰᱤ ᱡᱤᱱᱤᱥ ᱜᱮ ᱵᱚᱱ ᱡᱚᱢ ᱵᱟᱲᱟᱭ ᱜᱮᱭᱟ ᱯᱷᱟᱥᱴ ᱯᱷᱩᱰ ᱠᱚ ᱥᱩᱨᱩ ᱠᱚ ᱠᱚᱨᱮ ᱛᱚ ᱚᱱᱟ ᱠᱚ ᱥᱮᱨᱚᱠᱚᱢ ᱵᱷᱟᱜᱮ ᱡᱟᱭᱜᱟ ᱨᱮ ᱠᱚᱨᱟᱣ ᱞᱮᱠᱷᱟᱱ ᱨᱮᱜᱩᱞᱟᱨ ᱪᱟᱞᱟᱜ-ᱟ ᱥᱩᱫᱩ ᱡᱮ ᱢᱮᱞᱟ ᱯᱟᱛᱟ ᱯᱚᱨᱚᱵᱽ ᱠᱚᱨᱮ ᱪᱟᱞᱟᱜ-ᱟ ᱚᱱᱠᱟ ᱞᱮᱠᱟᱱᱟᱜ ᱡᱤᱱᱤᱥ ᱫᱚ ᱵᱟᱝ ᱠᱟᱱᱟ ᱛᱟᱯᱚᱨᱮ ᱟᱹᱰᱤ ᱨᱚᱠᱚᱢᱟᱜ ᱟᱹᱰᱤ ᱨᱚᱠᱚᱢᱟᱜ ᱵᱤᱡᱽᱱᱮᱥ ᱢᱮᱱᱟᱜ-ᱟ ᱡᱮᱢᱚᱱ ᱥᱟᱠᱥᱚᱵᱽᱡᱤ ᱠᱚᱦᱚᱸ ᱜᱟᱱᱚᱜ-ᱟ ᱱᱮᱛᱟᱨ ᱦᱟᱴ ᱠᱚᱨᱮ ᱵᱮᱥᱤᱨ ᱵᱷᱟᱜᱽ ᱧᱮᱞᱚᱜ-ᱟ ᱫᱤᱠᱩᱣᱟᱜ ᱜᱮ ᱵᱮᱥᱤ ᱠᱚ ᱤᱫᱤ ᱜᱮᱭᱟ ᱥᱚᱵᱡᱤ ᱠᱚ ᱟᱨ ᱟᱨ ᱧᱮᱞᱚᱜ ᱠᱟᱱᱟ ᱡᱟᱦᱟᱭ ᱥᱟᱱᱛᱟᱲ ᱠᱚᱵᱚᱱ ᱪᱟᱥ ᱵᱟᱲᱟᱭ ᱜᱮᱣᱟ ᱢᱟᱱᱮ ᱩᱱᱠᱩᱣᱟᱜ ᱫᱚ ᱩᱱᱠᱩ ᱴᱷᱮᱱ ᱜᱮᱵᱚᱱ ᱟᱠᱷᱨᱤᱧ ᱫᱟ ᱟᱨ ᱩᱱᱠᱩ ᱴᱷᱮᱱ ᱜᱮ ᱫᱤᱭᱮ ᱵᱮᱥᱤ ᱠᱟᱨᱛᱮ ᱠᱚ ᱦᱟᱛᱟᱣ ᱫᱟ ᱟᱹᱰᱤ ᱦᱚᱲ ᱜᱮ᱾ ᱛᱟᱦᱚᱞᱮ ᱡᱟᱦᱟᱸᱭ ᱠᱚ ᱪᱟᱥ ᱵᱟᱲᱟᱭ ᱮᱫᱟ ᱡᱩᱫᱤ ᱟᱵᱚ ᱥᱟᱱᱛᱟᱲ ᱠᱚ ᱠᱚ ᱟ ᱟᱠᱷᱨᱤᱧ ᱠᱮᱭᱟ ᱛᱟᱦᱚᱞᱮ ᱚᱱᱟ ᱠᱷᱚᱱ ᱦᱚᱸ ᱵᱷᱟᱹᱜᱤ ᱴᱷᱤᱠ ᱞᱟᱵᱷ ᱦᱩᱭ ᱠᱚᱜ-ᱟ
ᱦᱳᱭ ᱮᱠᱟᱞ ᱮᱠᱫᱚᱢ ᱟᱫᱚ ᱚᱱᱮ ᱛᱚ ᱜᱚᱝᱠᱮ ᱟᱵᱚ ᱠᱚ ᱴᱷᱮᱱ ᱢᱤᱫᱴᱟᱝ ᱫᱷᱳᱨᱡᱚ ᱵᱮᱯᱟᱨ ᱢᱤᱫᱴᱟᱝ ᱵᱮᱯᱟᱨᱚᱜ ᱠᱟᱱᱟ ᱦᱚᱲᱟᱜ ᱚᱲᱟᱜ ᱪᱟᱞᱟᱣ ᱪᱟᱞᱟᱣ ᱠᱟᱛᱮ ᱟᱹᱠᱷᱨᱤᱧ ᱥᱮ ᱢᱤᱫᱴᱟᱝ ᱨᱤᱱ ᱫᱷᱟᱨ ᱨᱮᱭᱟᱜ ᱢᱤᱫᱴᱟᱝ ᱵᱮᱯᱟᱨ ᱢᱮᱱᱟᱜ-ᱟ ᱟᱫᱚ ᱟᱵᱚ ᱫᱚ ᱚᱱᱠᱟ ᱞᱮᱠᱟ ᱠᱟᱹᱣᱰᱤ ᱠᱚ ᱵᱟᱝ ᱛᱟᱦᱮᱱ ᱠᱷᱟᱹᱛᱤᱨ ᱥᱮ ᱯᱟᱥᱴᱤ ᱦᱚᱲᱮ ᱵᱤᱱ ᱯᱚᱭᱥᱟ ᱛᱮ ᱤᱫᱤ ᱠᱮᱜᱟᱭ ᱢᱮᱱᱠᱷᱟᱱ ᱟᱫᱚ ᱚᱱᱟ ᱨᱮ ᱵᱮᱠᱟᱯ ᱵᱟᱵᱚᱱ ᱮᱢ ᱫᱟᱲᱮᱭᱟᱜ ᱜᱮᱭᱟ ᱥᱮ ᱠᱷᱩᱵ ᱮᱢ ᱟᱨ ᱢᱮᱱᱠᱷᱟᱱ ᱡᱚᱛᱚ ᱯᱩᱥᱤ ᱫᱚᱠᱚ ᱧᱮᱞ ᱦᱩᱭ ᱠᱟᱱᱟ ᱚᱱᱟ ᱠᱚ ᱡᱤᱱᱤᱥ ᱠᱷᱟᱡ ᱫᱚ ᱟᱠᱚᱣᱟᱜ ᱵᱮᱥ ᱥᱚᱵ ᱥᱚᱢᱚᱭ ᱚᱱᱟ ᱠᱚᱫᱚ ᱢᱤᱫᱴᱮᱱ ᱮᱰᱵᱷᱟᱱᱥ ᱞᱮᱵᱮᱞ ᱨᱮᱠᱚ ᱫᱚᱦᱚ ᱠᱟᱜ ᱜᱮᱣᱟ ᱠᱚ ᱦᱚᱭᱛᱚ ᱱᱤᱛᱚᱜ ᱫᱚᱥ ᱡᱚᱱ ᱫᱷᱟᱨ‍᱾ ᱮᱢᱟᱜ ᱠᱚᱣᱟᱭ ᱟᱫᱚ ᱚᱱᱟᱨᱮ ᱡᱟᱦᱟᱸ᱾ ᱯᱚᱭᱥᱟ ᱫᱚ ᱴᱷᱤᱠ ᱟᱡ ᱜᱮ ᱱᱟᱦᱟᱜ ᱵᱮᱠᱟᱯᱮ ᱫᱚᱦᱚ ᱠᱟᱜᱟᱭ ᱱᱟᱦᱟᱜ᱾ ᱟᱫᱚ ᱚᱱᱟ ᱨᱮᱭᱟᱜ ᱯᱚᱭᱟ ᱴᱷᱤᱠ ᱵᱟᱨ ᱫᱤᱱ ᱯᱮ ᱯᱮ ᱫᱤᱱ ᱯᱚᱨ ᱟᱹᱫᱟᱹᱭᱣᱟ ᱱᱟᱦᱟᱜ᱾
ᱦᱮᱸ ᱦᱮᱸ ᱢᱟᱱᱮ ᱩᱱᱠᱩᱣᱟᱜ ᱠᱟᱹᱴᱤᱡ᱾ ᱴᱟᱠᱟ ᱯᱚᱭᱥᱟ ᱠᱟᱹᱴᱤᱡ ᱠᱚ ᱥᱴᱨᱚᱝ ᱧᱚᱜ ᱜᱮᱣᱟ᱾ ᱛᱚ ᱟᱵᱚᱣᱟᱜ ᱠᱤᱪᱷᱩ ᱦᱚᱲ ᱜᱟᱱ ᱮᱢᱚᱱ ᱦᱚᱸ ᱧᱮᱞ ᱦᱩᱭ ᱠᱟᱱᱟ ᱢᱟᱱᱮ ᱦᱚᱭᱛᱳ᱾ ᱠᱟᱹᱢᱤᱭᱮᱫᱟ ᱨᱳᱡᱽ ᱜᱮ ᱠᱤᱪᱷᱩ ᱦᱚᱭᱛᱚ ᱫᱤᱱ ᱜᱮᱵᱚ ᱠᱟᱹᱢᱤᱭᱮᱫᱟ ᱠᱤᱱᱛᱩ ᱚᱱᱟᱜᱮ‍᱾ ᱯᱚᱨᱮᱨ ᱫᱤᱱᱮ ᱧᱮᱞᱚᱜ ᱠᱟᱱᱟ ᱟᱹᱰᱤ ᱜᱮ ᱠᱚ ᱠᱷᱚᱨᱚᱪ ᱮᱫᱟ ᱦᱚᱭᱛᱚ ᱟᱹᱰᱤ ᱜᱮ ᱧᱮᱞᱚᱜ ᱠᱟᱱᱟ ᱦᱟᱸᱰᱤ ᱯᱟᱹᱣᱨᱟᱹᱛᱮ ᱵᱮᱥᱤ ᱠᱚ ᱠᱷᱚᱨᱚᱪ ᱫᱟ᱾ ᱮᱢᱱᱤ ᱡᱚᱢ ᱧᱩ ᱵᱟ ᱮᱴᱟᱜ ᱠᱤᱨᱤᱧ ᱤᱫᱤ ᱛᱮᱜᱮ᱾ ᱠᱤᱱᱛᱩ ᱡᱮ ᱠᱤᱪᱷᱩ ᱚᱱᱟ ᱠᱷᱚᱱ ᱜᱮ ᱠᱤᱪᱷᱩ ᱴᱟᱠᱟ ᱵᱚᱱ ᱫᱚᱦᱚ ᱠᱟᱜᱼᱟ ᱡᱚᱢᱟ ᱠᱟᱜᱼᱟ ᱵᱚᱱ ᱚᱱᱠᱟᱱᱟᱜ ᱢᱚᱱᱚᱵᱷᱟᱵ ᱟᱹᱰᱤ ᱦᱚᱲᱟᱜ ᱠᱚᱢ ᱜᱮ ᱢᱮᱱᱟᱜᱼᱟ᱾ ᱡᱮ ᱡᱟᱦᱟᱸ ᱵᱚᱱ ᱡᱟᱦᱟᱸ ᱵᱚᱱ ᱤᱱᱠᱟᱢ ᱫᱟ ᱚᱱᱟ ᱠᱷᱚᱱ ᱜᱮ ᱠᱤᱪᱷᱩᱴᱟ ᱵᱟᱧᱪᱟᱣ ᱠᱟᱛᱮᱫ ᱵᱚᱱ ᱡᱚᱢᱟ ᱫᱚᱦᱚᱼᱟ᱾ ᱟᱨ ᱟᱹᱰᱤ ᱦᱚᱲ ᱟᱨ ᱦᱚᱸ ᱧᱮᱞᱚᱜ ᱢᱟᱱᱮ ᱡᱟᱦᱟᱸᱟᱢ ᱤᱱᱠᱟᱢ ᱠᱮᱫᱟ ᱚᱱᱟᱜᱮ ᱯᱚᱨᱮᱨ ᱫᱤᱱᱮᱢ ᱠᱷᱚᱨᱚᱪ ᱪᱟᱵᱟ ᱠᱮᱫᱟ᱾
ᱦᱩᱸ
ᱠᱤᱱᱛᱩ ᱫᱤᱠᱚ ᱫᱚ ᱡᱟᱦᱟᱸᱭ ᱢᱮᱱᱟᱜ ᱠᱚᱣᱟ ᱩᱱᱠᱩ ᱥᱚᱵ ᱥᱚᱢᱚᱭ ᱠᱚ ᱪᱮᱥᱴᱟᱣᱟ ᱢᱟᱱᱮ ᱪᱤᱠᱟᱛᱮ ᱤᱱᱠᱟᱢ ᱦᱩᱭᱩᱜᱼᱟ᱾ ᱪᱤᱠᱟᱹᱛᱮᱵᱚᱱ ᱞᱟᱻᱞᱟ ᱪᱤᱠᱟᱹᱛᱮᱵᱚᱱ ᱞᱟᱦᱟ ᱪᱟᱞᱟᱜᱼᱟ ᱢᱟᱱᱮ ᱟᱵᱚ ᱟᱵᱚᱣᱟᱜ ᱟᱹᱰᱤ ᱦᱚᱲᱟᱜ ᱜᱮ ᱥᱮ ᱨᱚᱠᱚᱢ ᱢᱚᱱᱚᱵᱷᱚᱵᱽ ᱵᱟᱹᱱᱩᱜᱼᱟ ᱡᱮ ᱟᱵᱚ ᱨᱮᱱ ᱠᱟᱹᱢᱤ ᱟᱵᱚᱱ ᱡᱚᱢᱟᱵᱚᱱ ᱫᱤᱱ ᱵᱚᱱ ᱠᱷᱟᱴᱟᱜᱼᱟ ᱚᱱᱟ ᱜᱮ ᱢᱚᱱᱚᱵᱷᱟᱵ ᱡᱮ ᱟᱵᱚ‍᱾ ᱠᱟᱹᱴᱤᱡ ᱵᱚᱱ ᱩᱱᱱᱚᱛ ᱛᱤᱥ ᱥᱮᱫ ᱵᱚᱱ ᱪᱟᱞᱟᱜᱼᱟ ᱚᱱᱠᱟᱱᱟᱜ ᱢᱚᱱᱮ ᱦᱚᱸ ᱟᱹᱰᱤ ᱦᱚᱲᱟᱜ ᱠᱷᱩᱵ ᱠᱚᱢ ᱜᱮ ᱢᱮᱱᱟᱜᱼᱟ᱾
ᱛᱮᱢ ᱚᱱᱟ ᱯᱟᱹᱦᱤᱞ ᱵᱟᱝᱠᱚ ᱞᱟᱹᱭ ᱛᱟᱦᱮᱸ ᱡᱚᱢᱟᱵᱚᱱ ᱧᱩᱭᱟᱵᱚᱱ ᱨᱟᱹᱥᱠᱟᱹ ᱨᱮᱵᱚᱱ ᱛᱟᱦᱮᱱᱟ ᱱᱤᱛᱚᱜ ᱦᱟᱜ ᱚᱱᱠᱟ ᱞᱮᱠᱟ ᱜᱮ ᱪᱟᱞᱟᱜᱼᱟ᱾ ᱡᱚᱢᱟᱵᱚᱱ ᱧᱩᱭ ᱨᱟᱹᱥᱠᱟᱹᱭᱟᱵᱚᱱ ᱢᱟᱱᱮ ᱡᱟᱜ ᱩᱰᱩᱜ ᱜᱮ ᱠᱟᱹᱢᱤ ᱟᱹ ᱠᱟᱛᱮᱫ ᱠᱟᱹᱣᱰᱤ ᱵᱚᱱ ᱨᱳᱡᱽᱟᱨ ᱟᱹᱜᱩᱭᱮᱫᱼᱟ᱾ ᱡᱚᱢ ᱫᱟᱵᱚᱱ ᱟᱨᱦᱚᱸ ᱡᱟᱦᱟᱸ ᱴᱟᱜ ᱚᱱᱟ ᱠᱷᱚᱱ ᱠᱟᱹᱣᱰᱤ ᱠᱚ ᱵᱟᱹᱲᱛᱤᱜ ᱠᱟᱱᱟ ᱚᱱᱟ ᱠᱚᱦᱚ‍᱾ ᱦᱟ‍ᱸᱰᱤ ᱯᱟᱹᱣᱨᱟᱹ ᱵᱚᱱ ᱧᱩᱭᱮᱫᱟ ᱟᱨ ᱵᱚᱱ᱾ ᱛᱟᱦᱮᱱ ᱠᱟᱱᱟ ᱡᱟᱹᱥᱛᱤ ᱧᱮᱞᱚᱜ ᱠᱟᱱᱟᱛᱚ ᱚᱲᱟᱜ ᱨᱮ ᱚᱱᱟᱠᱚ᱾
ᱦᱮᱸ ᱟᱪᱪᱷᱟ ᱱᱤᱭᱟᱹ ᱢᱟᱱᱮ ᱟᱹᱰᱤ ᱡᱟᱭᱜᱟ ᱨᱮ ᱧᱮᱞᱚᱜ ᱠᱟᱱᱟ ᱯᱟᱛᱟ᱾ ᱯᱟᱛᱟ ᱯᱚᱨᱚᱵᱽ ᱯᱚᱨᱚᱵᱽ ᱫᱚ ᱦᱟᱺᱰᱤ ᱯᱟᱹᱣᱟᱹ ᱠᱚᱠᱚ ᱟᱹᱠᱷᱨᱤᱧᱮᱫᱟ ᱛᱚ ᱱᱤᱣᱟᱹ ᱫᱟᱜ ᱛᱤᱱᱟᱹᱜ ᱜᱮ ᱢᱚᱱᱮ ᱡᱮ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ
ᱩᱸᱻ ᱡᱩᱫᱤ ᱢᱤᱫ ᱥᱮᱫ ᱛᱮ ᱡᱩᱫᱤ ᱧᱮᱞ ᱦᱩᱭᱩᱜᱼᱟ᱾
ᱮᱸ ᱵᱤᱡᱽᱱᱮᱥ ᱞᱮᱠᱟ ᱵᱷᱟᱵᱽ ᱥᱮᱫ ᱛᱮᱫᱚ ᱧᱮᱞ ᱦᱩᱭᱩᱜᱼᱟ ᱡᱟ ᱯᱟᱹᱨᱣᱟᱹ ᱠᱚ ᱟᱠᱷᱨᱤᱧ ᱫᱟ᱾
ᱦᱮᱸ
ᱤᱧ ᱞᱟᱹᱭᱟ ᱚᱱᱟ ᱢᱤᱫ ᱯᱩᱠᱷᱮ ᱴᱷᱤᱠ ᱜᱮᱣᱟ‍᱾
ᱟᱪᱪᱷᱟ
ᱦᱮᱸ ᱵᱤᱡᱽᱱᱮᱥ ᱞᱮᱠᱟ ᱵᱷᱟᱵ ᱛᱮᱢ ᱧᱮᱞᱮᱣᱟ ᱡᱟᱦᱟᱸᱭ ᱵᱤᱡᱱᱮᱥ ᱟᱭᱟᱭ ᱯᱟᱹᱨᱣᱟᱹ ᱨᱮᱭᱟᱜ᱾ ᱩᱱᱤ ᱢᱮᱴᱟᱢ ᱚᱸᱰᱮ ᱪᱟᱞᱟᱣ ᱠᱟᱛᱮᱜ ᱢᱤᱫᱴᱟᱝ ᱵᱷᱟᱜᱤ ᱯᱚᱡᱤᱥᱚᱱ ᱧᱮᱞ ᱫ ᱵᱟᱝ ᱱᱚᱸᱰᱮ ᱦᱚᱲ ᱠᱚ ᱦᱤᱡᱩᱜᱼᱟ ᱚᱸᱰᱮ ᱦᱚᱲ ᱡᱚᱢᱟᱭ ᱠᱚᱜᱼᱟ ᱠᱚ, ᱚᱸᱰᱮ ᱤᱧ ᱱᱚᱣᱟ ᱡᱤᱱᱤᱥ ᱱᱚᱸᱰᱮ ᱟᱠᱷᱨᱤᱧ ᱫᱟᱲᱮᱭᱟᱛᱤᱧᱟ᱾
ᱟᱪᱪᱷᱟ
ᱟᱭᱟᱜ ᱚᱱᱟ ᱩᱭᱦᱟᱹᱨ ᱵᱷᱟᱵᱱᱟ ᱛᱮᱫᱚ ᱟᱭᱟᱜ ᱛᱮᱫᱚ ᱴᱷᱤᱠ ᱜᱮᱭᱟ ᱥᱮ ᱚᱱᱟ ᱯᱚᱠᱠᱷᱮ ᱫᱚ ᱦᱟᱸᱜ᱾ ᱥᱮᱸᱱᱚ ᱚᱭᱱᱟᱜ ᱠᱤᱪᱷᱩ ᱠᱟᱹᱣᱰᱤ ᱟᱡ ᱟᱨᱡᱟᱣ ᱫᱟᱲᱮᱭᱟᱜᱼᱟᱭ᱾ ᱦᱩᱸ ᱟᱨ ᱢᱤᱫ ᱯᱚᱠᱠᱷᱮ ᱧᱮᱞ ᱞᱮᱠᱷᱟᱱ᱾ ᱟᱵᱚ ᱡᱩᱫᱤᱢ ᱞᱮᱭᱟᱹ ᱥᱟᱱᱛᱟᱲ ᱥᱟᱶᱛᱟ ᱨᱮ ᱱᱤᱛᱚᱜ ᱡᱟᱦᱟᱸ ᱡᱟᱹᱥᱛᱤ ᱧᱮᱞᱚᱜᱚᱜ ᱠᱟᱱᱟ᱾ ᱚᱱᱟ ᱥᱮᱫ ᱛᱮᱫᱚ ᱢᱤᱫᱴᱟᱝ ᱵᱟᱹᱲᱤᱡ ᱤᱯᱷᱮᱠᱴ᱾ ᱯᱟᱲᱟᱜ ᱠᱟᱱᱟ ᱚᱸᱰᱮ ᱚᱱᱠᱟ ᱢᱤᱫᱴᱟᱝ ᱦᱮᱸ ᱢᱤᱫᱴᱟᱝ᱾ ᱚᱱᱠᱟ ᱞᱟᱠᱪᱟᱨ ᱨᱮᱱᱟᱜ ᱮᱱᱮᱡ ᱥᱮᱨᱮᱧ ᱥᱟᱯᱲᱟᱣ ᱟᱠᱟᱱᱟ᱾
ᱦᱮᱸ ᱦᱚᱸ
ᱚᱸᱰᱮ ᱪᱟᱞᱟᱠᱟ ᱠᱟᱛᱮᱜ ᱧᱮᱞᱚᱜ ᱠᱟᱱᱟ ᱠᱟᱹᱴᱤᱜᱽ ᱠᱟᱹᱴᱤᱜᱽ ᱦᱩᱰᱤᱝ ᱦᱩᱰᱤᱝ ᱜᱤᱫᱽᱨᱟᱹ ᱠᱚ ᱦᱟ‍ᱸᱰᱤ ᱯᱟᱹᱨᱟᱹ ᱠᱚ ᱧᱩᱭᱮᱫᱟ᱾ ᱟᱨ ᱢᱤᱫᱴᱟᱝ ᱵᱮ ᱰᱟᱨᱦᱟ ᱛᱮᱠᱚ ᱰᱟᱨᱦᱟᱜ ᱠᱟᱱᱟ ᱥᱮ ᱚᱸᱰᱮ ᱞᱟᱠᱪᱟᱨ ᱨᱮᱱᱟᱜ ᱡᱟᱦᱟᱸ ᱮᱱᱮᱡ ᱥᱮᱨᱮᱧ᱾ ᱚᱱᱟ ᱢᱟ ᱢᱟᱛᱚ ᱧᱮᱞ ᱜᱮ ᱵᱟᱝ ᱠᱚ ᱧᱮᱞ ᱞᱮᱫᱟ ᱡᱮ ᱡᱟᱦᱟᱱᱟᱜ ᱚᱨᱜᱮᱥᱴᱟᱨ ᱯᱨᱳᱜᱨᱟᱢ ᱜᱮ ᱦᱩᱭᱮᱱ,
ᱦᱮᱸᱻ
ᱤᱪᱷᱩ ᱠᱤᱪᱷᱩ ᱨᱤ ᱛᱚ ᱚᱸᱰᱮ ᱠᱷᱚᱱ ᱟᱹᱰᱤ ᱜᱟᱱ ᱵᱷᱟᱹᱜᱤ ᱥᱮᱬᱟ ᱛᱮᱱᱟᱜ ᱦᱚᱸ ᱢᱮᱱᱟᱜᱼᱟ ᱢᱮᱱᱠᱷᱟᱱ ᱚᱱᱠᱟ ᱞᱮᱠᱟ ᱫᱚ ᱵᱟᱝ ᱧᱮᱞᱚᱜ ᱠᱟᱱᱟ᱾ ᱡᱮ ᱧᱮᱞᱚᱜᱚᱜ ᱠᱟᱱᱟ ᱵᱟᱝ ᱪᱟᱞᱟᱜ ᱠᱟᱱᱟ ᱠᱚ ᱦᱟᱺᱰᱤ ᱯᱟᱹᱣᱨᱟᱹ ᱠᱚ ᱧᱩᱭᱮᱫᱟ ᱟᱨ ᱚᱱᱰᱮ ᱪᱷᱟᱯᱲᱤ ᱞᱮᱠᱟ ᱰᱟᱵᱩᱜ ᱰᱟᱵᱩᱜ ᱠᱚ ᱮᱱᱮᱡ ᱠᱚᱜ ᱠᱟᱱᱟ᱾
ᱦᱮᱸ ᱛᱚᱯᱮ ᱟᱹᱰᱤ ᱜᱟᱱ ᱨᱮ ᱧᱮᱞᱚᱜ ᱠᱟᱱᱟ ᱡᱮ ᱞᱚᱥᱚᱫ ᱠᱚᱨᱮ ᱠᱚ ᱜᱤᱛᱤᱡ ᱵᱟᱲᱟᱭ ᱠᱟᱱᱟ᱾ ᱡᱩᱫᱤ ᱚᱱᱟ ᱠᱚ ᱥᱳᱥᱟᱞ ᱢᱤᱰᱤᱭᱟ ᱢᱟᱱᱮ ᱥᱳᱥᱟᱞ ᱢᱤᱰᱤᱭᱟ ᱠᱚᱨᱮ ᱠᱚ ᱟᱯᱞᱳᱰ ᱵᱟᱲᱟᱭᱮᱫᱟ᱾ ᱫᱤᱭᱮ ᱱᱤᱭᱟᱹ ᱠᱚ ᱢᱟᱱᱮ ᱡᱟᱦᱟᱸᱭ ᱫᱤᱠᱩ ᱠᱚ ᱢᱮᱱᱟᱜ ᱠᱚᱣᱟ ᱩᱱᱠᱩ ᱞᱟᱹᱭᱟ ᱱᱩᱠᱩ ᱥᱚᱢᱟᱡ ᱫᱚ ᱱᱤᱝ ᱠᱟᱹᱤᱱ ᱜᱮᱭᱟ ᱠᱚ ᱛᱟᱦᱚᱞᱮ ᱱᱤᱭᱟᱹ ᱢᱤᱫᱴᱟᱝ ᱚᱯᱚᱢᱟᱱ ᱵᱷᱟᱵᱮ ᱦᱩᱭᱩᱜ ᱠᱟᱱᱟ᱾
ᱦᱩᱸ ᱛᱚ ᱜᱚᱢᱠᱮ ᱱᱚᱸᱰᱮ ᱠᱷᱚᱱ ᱢᱤᱫᱴᱟᱝ ᱩᱱᱰᱩᱜ ᱨᱮᱭᱟᱜ ᱢᱤᱫᱴᱟᱝ ᱨᱟᱥᱛᱟ ᱦᱚᱸ ᱢᱮᱱᱟᱜᱼᱟ᱾ ᱡᱟᱦᱟᱸᱭ ᱠᱩᱢᱤᱴᱤ ᱚᱱᱟ ᱯᱨᱳᱜᱨᱟᱢ ᱮ ᱥᱟᱯᱲᱟᱣ ᱠᱟᱫᱟᱭ
ᱦᱮᱸᱻ
ᱩᱱᱤ ᱟᱡᱽ ᱠᱤᱪᱷᱩ ᱨᱩᱞᱥ ᱚᱝᱠᱟ ᱫᱚᱦᱚ ᱞᱟᱜᱟᱣ ᱟᱭᱟ᱾
ᱦᱮᱸ ᱠᱤᱪᱩ ᱛᱚ ᱜᱟᱭᱤᱰ ᱞᱟᱭᱤᱱ ᱛᱟᱦᱮᱸ ᱫᱚᱨᱠᱟᱨ᱾
ᱦᱳᱭ ᱦᱳᱭ ᱜᱚᱝᱠᱮ ᱱᱤᱭᱟᱹᱵᱟᱨ ᱟᱵᱤᱱ ᱤᱭᱟᱹ ᱨᱮᱵᱤᱱ ᱡᱷᱟᱱᱴᱤ ᱯᱟᱴᱟ ᱨᱮᱵᱮᱱ ᱟᱸᱡᱚᱢ ᱞᱮᱜᱼᱟ?
ᱦᱮᱸ ᱟᱡᱚᱢ ᱦᱩᱭ ᱞᱮᱱᱟ ᱟᱸᱡᱚᱢ ᱫᱚ᱾
ᱦᱮᱸ ᱱᱤᱭᱟᱹ ᱵᱟᱨ ᱡᱮᱢᱚᱱ ᱮᱸᱜ ᱱᱚᱝᱠᱟ ᱦᱟᱺᱰᱤ ᱯᱟᱹᱣᱨᱟᱹ ᱯᱩᱨᱟᱹ ᱠᱚ ᱵᱚᱱᱫᱚ ᱩᱛᱟᱹᱨ ᱞᱮᱜᱼᱟ᱾
ᱦᱮᱸᱻ
ᱦᱚᱸ ᱛᱟᱱᱮ ᱚᱱᱠᱟ ᱜᱮ ᱟᱵᱚ ᱦᱚᱸ ᱦᱟᱯᱮᱱ ᱫᱤᱱ ᱡᱟᱦᱟᱸ ᱯᱨᱳᱜᱨᱟᱢ ᱠᱚᱵᱚᱱ ᱠᱚᱨᱟᱣᱟ, ᱚᱱᱮ ᱚᱝᱠᱟ ᱨᱩᱞᱥ ᱠᱷᱩᱞᱟᱹᱣ ᱞᱟᱜᱟᱣ ᱠᱚᱱᱟ ᱥᱮ ᱠᱚᱨᱟ ᱞᱟᱜᱟᱣ ᱠᱚᱱᱟ ᱡᱮ ᱚᱝᱠᱟ ᱦᱟᱺᱰᱤ ᱯᱟᱹᱨᱟᱹ ᱫᱚᱠᱟᱱ ᱵᱟᱝ ᱜᱟᱱᱚᱜᱼᱟ ᱥᱮ ᱢᱤᱫᱴᱟᱝ ᱟᱹᱛᱷᱟᱹᱲᱤ ᱡᱟᱦᱱᱟᱜ ᱟᱱᱟᱜ ᱜᱮ ᱚᱝᱠᱟ ᱮᱱᱮᱡ ᱵᱟᱝ ᱜᱟᱱᱚᱜᱼᱟ᱾
ᱵᱟᱝ
ᱱᱤᱛᱩᱜ ᱚᱱᱮ ᱚᱱᱠᱟ ᱜᱮ ᱧᱮᱞᱚᱜ ᱠᱟᱱᱟ ᱢᱤᱫᱴᱟᱝ ᱵᱷᱟᱜᱤ ᱢᱤᱫᱴᱟᱝ ᱞᱟᱠᱪᱟᱨ ᱥᱮᱨᱮᱧ ᱥᱮᱨᱮᱧ ᱟᱠᱚ᱾ ᱚᱸᱰᱮ ᱨᱮᱦᱚᱸ ᱪᱷᱟᱹᱯᱨᱤ ᱜᱤᱨᱤ ᱠᱚᱠᱚ ᱠᱚᱨᱟᱣᱮᱫᱼᱟ᱾
ᱦᱮᱸ ᱚᱝᱠᱟ ᱜᱮ ᱛᱚ ᱧᱮᱞᱚᱜ ᱠᱟᱱᱟ ᱛᱚ᱾
ᱦᱩᱸ ᱟᱥᱚᱞᱮ ᱠᱤᱪᱩ ᱠᱤᱪᱩ ᱟᱵᱚ ᱩᱝ ᱠᱟ ᱜᱤᱫᱽᱨᱟᱹ ᱠᱚᱣᱟᱜ ᱜᱮ ᱮᱢᱚᱱ ᱢᱤᱫᱴᱟᱱ ᱩᱭᱦᱟᱹᱨ ᱵᱷᱟᱵᱱᱟ ᱯᱟᱞᱴᱟᱣ ᱠᱟᱱ ᱛᱟᱠᱚᱣᱟ ᱢᱤᱫᱴᱟᱝ ᱵᱷᱟᱜᱤ ᱥᱮᱜ ᱫᱟᱨᱦᱟᱭ ᱟᱭ ᱚᱝᱠᱟ ᱞᱮᱠᱟ ᱢᱤᱫᱴᱟᱝ ᱩᱭᱦᱟᱹᱨ ᱵᱷᱟᱵᱱᱟ ᱜᱮ ᱵᱟᱹᱱᱩᱜ ᱛᱟᱭᱟ᱾
ᱵᱟᱝ
ᱥᱚᱵ ᱥᱚᱢᱚᱭ ᱢᱤᱫᱴᱟᱝ ᱵᱟᱹᱲᱤᱡ ᱰᱟᱨᱦᱟ ᱛᱮᱜᱮ ᱨᱟᱨᱦᱟᱜ ᱠᱟᱱᱟ, ᱥᱮ ᱢᱤᱫᱴᱟᱝ ᱧᱮᱞᱚᱜ ᱠᱟᱱᱟ ᱚᱝᱠᱟᱜᱮ ᱥᱳᱥᱟᱞ ᱢᱤᱰᱤᱭᱟ ᱨᱮ ᱡᱟᱦᱟᱸ ᱵᱷᱟᱭᱨᱟᱞᱚᱜ ᱠᱟᱱᱟ ᱡᱟᱹᱥᱛᱤ ᱠᱟᱭᱛᱮ,
ᱦᱟᱸ ᱦᱟᱸ
ᱟᱠᱚᱣᱟᱜ ᱡᱟᱦᱟᱸ ᱚᱝᱜᱚ ᱵᱷᱚᱝᱜᱤ ᱠᱚ ᱩᱫᱩᱜ ᱮᱭᱟ ᱚᱱᱟ ᱚᱝᱜᱚ ᱦᱩᱭ ᱦᱚᱸ ᱟᱹᱰᱤ ᱢᱤᱫᱴᱟᱝ ᱵᱟᱝ ᱧᱮᱞ ᱞᱮᱠᱟᱱᱟᱜ ᱜᱮ,
ᱦᱮᱸ ᱛᱟᱯᱚᱨᱮ ᱟᱹᱰᱤ ᱵᱟᱹᱲᱤᱡ ᱜᱮ ᱦᱩᱭᱩᱜ ᱠᱟᱱᱟ ᱱᱤᱭᱟᱹ ᱠᱚᱫᱚ᱾
ᱵᱟᱨ ᱦᱚᱲᱤᱧ ᱫᱚᱥ ᱠᱤᱱᱟ ᱜᱚᱝᱠᱮ᱾
ᱦᱸ ᱟᱪᱷᱟ ᱞᱟᱹᱭᱵᱤᱱ᱾
ᱚᱝᱜᱚ ᱵᱷᱚᱝᱜᱤ ᱠᱚᱨᱟᱣ ᱮ ᱟᱭ ᱩᱱᱤ ᱟᱨ ᱡᱟᱦᱟᱸᱭ ᱚᱱᱟᱠᱥ ᱥᱳᱥᱟᱞ ᱢᱤᱰᱤᱭᱟ ᱨᱮ ᱟᱯᱞᱳᱰ ᱫᱟᱭ ᱛᱤᱛᱤᱭᱚᱛᱚ ᱩᱱᱤ᱾
ᱦᱮᱸ
ᱢᱤᱫᱴᱟᱝ ᱥᱳᱥᱟᱞ ᱢᱤᱰᱤᱭᱟ ᱨᱮ ᱡᱟᱦᱟᱸ ᱡᱤᱱᱤᱥᱮ ᱮᱢ ᱟᱲᱟᱜ ᱫᱟ, ᱟᱢᱫᱚ ᱵᱷᱟᱜᱮ ᱥᱚᱵ ᱥᱚᱢᱚᱭ ᱢᱤᱫᱴᱟᱝ ᱡᱮᱦᱮᱛᱩ ᱢᱤᱫᱴᱟᱝ ᱥᱟᱶᱛᱟ ᱨᱮᱴᱟᱝ ᱯᱟᱨᱚᱜ ᱠᱟᱱᱟ᱾ ᱟᱢᱫᱚ ᱵᱷᱟᱜᱤ ᱟᱲᱟᱜ ᱨᱮᱱᱟᱜ ᱪᱮᱥᱴᱟᱭ ᱢᱮ ᱵᱟᱹᱲᱤᱡ ᱪᱮᱫᱟᱜ ᱮᱢ ᱟᱲᱟᱜᱟ?
ᱦᱮᱸᱻ
ᱚᱱᱠᱟ ᱢᱟ ᱟᱹᱰᱤ ᱨᱚᱠᱚᱢ ᱵᱟᱹᱲᱤᱡ ᱠᱚᱦᱚᱸ ᱦᱩᱭᱩᱜ ᱠᱟᱱᱟ, ᱢᱮᱱᱠᱷᱟᱱ ᱟᱵᱚᱨᱮᱱ ᱠᱤᱪᱷᱩ ᱡᱟᱦᱟᱸᱭ ᱤᱭᱩᱴᱩᱵᱟᱨ ᱠᱚ ᱢᱮᱱᱟᱜ ᱠᱚᱣᱟ
ᱦᱮᱸ
ᱦᱟᱹᱞᱤ ᱦᱟᱹᱞᱤ ᱠᱚ ᱛᱮᱭᱟᱨᱚᱜ ᱠᱟᱱᱟ ᱥᱮ ᱠᱚ ᱚᱱᱠᱟ ᱜᱮ ᱵᱷᱮᱟᱨᱟᱞ ᱜᱚᱫᱚᱜ ᱠᱟᱱᱟ ᱠᱚ ᱢᱤᱫ ᱧᱤᱫᱟᱹ ᱵᱷᱤᱛᱤᱨ ᱛᱮ ᱚᱱᱮ ᱩᱱᱠᱩ ᱫᱚ ᱪᱮᱫ ᱞᱮᱠᱟᱠᱚ ᱚᱱᱠᱟ ᱜᱮ ᱢᱤᱫᱴᱟᱝ ᱵᱟᱹᱲᱤᱡ ᱪᱤᱛᱟᱹᱨ ᱠᱚ ᱥᱟᱵ ᱨᱟᱠᱟᱵ ᱮᱫᱟ ᱟᱨ ᱱᱤᱛᱚᱜ ᱟᱵᱚ ᱡᱟᱹᱥᱛᱤ ᱦᱚᱲ ᱚᱱᱟᱜᱮ ᱵᱮᱥᱤ ᱵᱚᱱ ᱠᱩᱥᱤᱭᱟᱜ ᱠᱟᱱᱟ ᱥᱮ ᱚᱱᱟ ᱵᱚᱱ ᱧᱮᱞ ᱮᱫᱟ ᱦᱩᱸ ᱦᱮᱸ
ᱛᱟᱨᱯᱚᱨᱮ ᱚᱱᱟ ᱠᱤᱪᱷᱩ ᱡᱟᱭᱜᱟ ᱨᱮ ᱧᱮᱞᱚᱜ ᱠᱟᱱᱟ ᱢᱟᱱᱮ ᱡᱟᱦᱟᱸ ᱚᱱᱠᱟᱱᱟᱜ ᱚᱝᱜᱚ ᱵᱷᱚᱝᱜᱤ ᱦᱩᱭᱩᱜ ᱠᱟᱱᱟ ᱚᱱᱟ ᱥᱚᱢᱚᱭ ᱠᱤᱱᱛᱩ ᱟᱹᱰᱤ ᱦᱚᱲ ᱜᱮ ᱵᱚ ᱢᱮᱱᱟᱜ ᱵᱚᱱ ᱧᱮᱞ ᱮᱫᱟᱵᱚ ᱚᱱᱟ ᱢᱟᱱᱮ ᱡᱟᱨᱟ ᱵᱟᱛ ᱚᱱᱟ ᱠᱚ ᱧᱮᱞ ᱮᱫᱟ ᱚᱸᱰᱮ ᱠᱚᱱᱚ ᱯᱨᱚᱛᱤᱵᱟᱫᱽ ᱡᱮ ᱵᱟᱝᱠᱚ ᱠᱚᱨᱟᱣ ᱮᱫᱟ ᱡᱮ ᱪᱮᱫᱟᱜ ᱱᱤᱝᱠᱟᱹ ᱠᱚᱨᱟᱣ ᱮᱫᱟ ᱵᱟ ᱪᱮᱫᱟᱜ ᱱᱤᱝᱠᱟᱹ ᱮᱱᱮᱡ ᱠᱟᱱᱟ ᱚᱱᱠᱟᱱᱟᱜ ᱡᱤᱱᱤᱥ ᱠᱚᱫᱚ ᱵᱟᱝ ᱵᱟᱝ ᱧᱮᱞᱚᱜ ᱠᱟᱱᱟ ᱵᱚᱨᱚᱱ ᱡᱷᱚᱛᱚ ᱧᱮᱞᱚᱜ ᱠᱟᱱᱟ ᱠᱮᱢᱮᱨᱟ ᱛᱮᱠᱚ ᱛᱤᱸᱜᱩ ᱟᱠᱟᱱᱟ ᱡᱚᱛᱚ ᱠᱟᱴᱤᱡ ᱠᱚ ᱤᱱᱡᱚᱭᱮᱫᱟ ᱢᱚᱡᱽ ᱢᱟᱥᱛᱤᱭ ᱮᱫᱟ ᱠᱚᱣᱟ ᱯᱚᱛ ᱯᱨᱚᱛᱤᱵᱟᱫ ᱥᱮᱫ ᱠᱳᱱᱳ ᱥᱮᱨᱚᱠᱚᱢ ᱜᱮ ᱵᱟᱝ ᱠᱚ ᱧᱮᱞᱚᱜ ᱠᱟᱱᱟ ᱚᱠᱚᱭ ᱫᱚ ᱧᱮᱞᱚᱜ ᱠᱟᱱᱟ ᱟᱹᱰᱤ ᱠᱟᱹᱴᱤᱡ ᱜᱤᱫᱽᱨᱟᱹ ᱜᱮ ᱢᱮᱱᱟᱜ ᱠᱚᱣᱟ ᱡᱮ ᱚᱱᱠᱟᱱᱟᱜ ᱵᱮᱵᱚᱦᱟᱨ ᱠᱚ ᱠᱚᱨᱟᱣ ᱫᱟ ᱛᱟᱣ ᱚᱸᱰᱮ ᱠᱳᱱᱳ ᱯᱨᱚᱛᱤᱵᱟᱫ ᱜᱮ ᱵᱟᱝ ᱧᱮᱞᱚᱜ ᱠᱟᱱᱟ
ᱦᱳᱭ ᱜᱚᱝᱠᱮ ᱮᱠᱟᱞ ᱜᱮ ᱚᱸᱰᱮ ᱫᱚ ᱚᱱᱮ ᱚᱱᱮ ᱛᱚ ᱜᱚᱝᱠᱮ ᱡᱟᱦᱟᱸᱭ ᱟᱵᱚ ᱥᱳᱥᱟᱞ ᱢᱤᱰᱤᱭᱟ ᱨᱮ ᱟᱵᱚ ᱡᱚᱛᱚ ᱥᱟᱱᱟᱢ ᱫᱩᱱᱤᱭᱟᱹ ᱨᱮᱱ ᱩᱫᱩᱜ ᱥᱚᱫᱚᱨᱟᱵᱚᱱ ᱠᱟᱱᱟᱭ
ᱦᱮᱸ
ᱵᱷᱩᱞ ᱫᱚ ᱩᱱᱤᱭᱟᱜ ᱠᱟᱱᱟ ᱟᱢᱫᱚ ᱵᱟᱹᱲᱤᱡ ᱪᱤᱛᱟᱹᱨ ᱪᱮᱫᱟᱜ ᱦᱚᱲ ᱥᱟᱢᱟᱝ ᱦᱚᱸ ᱥᱟᱵ ᱨᱟᱠᱟᱵ ᱫᱟ ᱪᱮᱫᱟᱜ ᱥᱮ ᱚᱸᱰᱮ ᱠᱷᱚᱱ ᱢᱤᱫᱴᱟᱝ ᱚᱸᱰᱮ ᱠᱷᱚᱱ ᱟᱫᱚ ᱢᱤᱫᱴᱟᱝ ᱵᱷᱟᱜᱮ ᱡᱩᱠᱛᱤ ᱫᱚ ᱵᱟᱝᱮ ᱧᱟᱢ ᱫᱟᱭ ᱥᱮ ᱚᱸᱰᱮ ᱠᱷᱚᱱ ᱚᱱᱟ ᱧᱮᱞ ᱠᱟᱛᱮᱫ ᱟᱡ ᱫᱚ ᱢᱤᱫᱴᱟᱝ ᱡᱮ ᱵᱷᱟᱜᱮ ᱰᱟᱦᱟᱨ ᱛᱮᱫᱚ ᱵᱟᱝ ᱰᱟᱦᱟᱜᱼᱟᱭ ᱱᱟᱱᱟᱜ ᱚᱸᱰᱮ ᱧᱮᱞ ᱠᱟᱛᱮᱜ ᱱᱚᱝᱠᱟ ᱞᱮᱠᱟ ᱢᱚᱱᱮ ᱵᱟᱝ ᱦᱩᱭᱩᱜ ᱛᱟᱭᱟ ᱡᱮ ᱤᱧ ᱱᱚᱣᱟ ᱫᱚ ᱵᱟᱹᱧ ᱠᱚᱨᱟᱣᱟ ᱥᱮ ᱵᱟᱹᱲᱤᱡᱚᱜ ᱠᱟᱱᱟ
ᱦᱮᱸ
ᱟᱡ ᱫᱚ ᱪᱮᱫ ᱮ ᱢᱚᱱᱮᱭᱟ ᱤᱧᱫᱩᱧ ᱵᱷᱟᱭᱨᱟᱞᱚᱜ ᱠᱟᱱᱟ ᱫᱤᱥᱚᱢ ᱦᱚᱲ ᱠᱚ ᱧᱮᱞᱮᱧ ᱠᱟᱱᱟ ᱟᱡ ᱫᱚ ᱚᱱᱮ ᱚᱱᱠᱟ ᱩᱭᱦᱟᱹᱨ ᱵᱷᱟᱵᱽᱱᱟ ᱦᱩᱭᱩᱜ ᱠᱟᱱᱛᱮ
ᱦᱮᱸ ᱛᱟᱯᱚᱨᱮ ᱠᱤᱪᱷᱩ ᱡᱟᱭᱜᱟ ᱨᱮ ᱧᱮᱞᱚᱜ ᱠᱟᱱᱟ ᱚᱱᱠᱟ ᱡᱟᱦᱟᱸᱭ ᱠᱚ ᱵᱷᱟᱭᱨᱟᱞᱚᱜ ᱠᱟᱱᱟ ᱛᱚ ᱠᱤᱪᱷᱩ ᱧᱮᱞ ᱦᱩᱭ ᱠᱟᱱᱟ ᱡᱮ ᱠᱤᱪᱷᱩ ᱦᱚᱭᱛᱳ ᱟᱵᱚ ᱨᱮᱱ ᱜᱮ ᱥᱮᱨᱚᱠᱚᱢ ᱯᱨᱚᱰᱟᱠᱥᱮᱱ ᱠᱚ ᱢᱮᱱᱟᱜ ᱠᱚᱣᱟ ᱡᱟᱦᱟᱸᱭ ᱮᱞᱵᱟᱢ ᱠᱚᱠᱚ ᱵᱮᱱᱟᱣ ᱜᱮᱭᱟ ᱛᱟᱦᱚᱞᱮ ᱩᱱᱠᱩ ᱠᱟᱴᱤᱡ ᱦᱤᱨᱳᱭᱤᱱ ᱴᱮᱨᱳᱭᱤᱱ ᱠᱚ ᱵᱮᱱᱟᱣ ᱮᱫ ᱠᱚᱣᱟ ᱡᱟᱦᱟᱸᱭ ᱠᱚ ᱵᱷᱟᱭᱨᱟᱞᱚᱜ ᱠᱟᱱᱟ ᱚᱠᱟ ᱯᱨᱳᱠᱜᱨᱟᱢ ᱠᱚᱨᱮ ᱚᱨᱜᱮᱥ ᱴᱟᱨ ᱠᱚᱨᱮ ᱜᱤᱛᱤᱡ ᱵᱟᱲᱟᱭ ᱠᱟᱱᱟ ᱚᱱᱟ ᱠᱤᱪᱷᱩ ᱠᱚ ᱧᱮᱞᱚᱜ ᱠᱟᱱᱟ ᱛᱟᱦᱮ ᱚᱱᱟᱦᱚᱸ ᱴᱷᱤᱠ ᱫᱚ ᱵᱟᱝ ᱦᱩᱭᱩᱜ ᱠᱟᱱᱟ ᱡᱟᱦᱟᱸᱨᱮᱢ ᱵᱩᱡᱷᱟᱹᱣ ᱫᱚᱨᱠᱟᱨ ᱡᱮ ᱱᱤᱝᱠᱟᱹᱱ ᱡᱤᱱᱤᱥ ᱠᱚ ᱟᱞᱚ ᱠᱚᱨᱟᱣᱟ ᱟᱨ ᱩᱱᱠᱩ ᱦᱚᱲᱜᱮ ᱡᱩᱫᱤ ᱟᱢ ᱪᱮᱛᱟᱱ ᱥᱮᱫ ᱜᱮᱢ ᱨᱟᱠᱟᱵᱼᱟ ᱱᱤᱭᱟᱹ ᱠᱚᱫᱚ ᱱᱤᱭᱟᱹ ᱠᱚᱫᱚ ᱴᱷᱤᱠ ᱫᱚ ᱵᱟᱝ ᱦᱩᱭᱩᱜ ᱠᱟᱱᱟ
ᱦᱮᱸ ᱟᱫᱚ ᱜᱚᱝᱠᱮ ᱟᱠᱚ ᱫᱚ ᱚᱱᱟ ᱠᱚ ᱧᱮᱞᱮᱫ ᱫᱚ ᱱᱩᱭ ᱫᱚ ᱱᱩᱭ ᱦᱚᱲ ᱫᱚ ᱵᱷᱟᱭᱨᱟᱞ ᱟᱠᱟᱱᱟᱭ ᱢᱮᱱᱠᱷᱟᱱ ᱢᱤᱫᱴᱟᱝ ᱜᱟᱛᱮ ᱠᱩᱲᱤ ᱜᱤᱫᱽᱨᱟᱹ ᱜᱮ ᱢᱮᱱᱟᱭᱟ ᱤᱭᱟᱹ ᱦᱟᱱᱛᱮ ᱠᱷᱟᱛᱲᱟ ᱦᱟᱱᱛᱮ ᱨᱤᱱᱤᱡ ᱠᱟᱱᱟᱭ ᱩᱱᱤ ᱦᱚᱸ ᱟᱹᱰᱤ ᱢᱚᱸᱡᱽ ᱢᱚᱸᱡᱽ ᱱᱤᱛ ᱮᱞᱵᱟᱢ ᱥᱮᱨᱮᱧ ᱠᱚᱭ ᱛᱮᱭᱟᱨ ᱜᱮᱭᱟ ᱱᱤᱛ ᱩᱱᱤ ᱟᱹᱰᱤ ᱴᱨᱮᱱᱰ ᱨᱮ ᱢᱮᱱᱟᱭᱟ ᱟᱹᱰᱤ ᱜᱟᱱ ᱥᱮᱨᱮᱧ ᱠᱚ ᱚᱱᱠᱟ ᱪᱟᱞᱟᱜ ᱠᱟᱱ ᱛᱟᱭᱟ ᱦᱩᱸ
ᱟᱪᱪᱷᱟ ᱟᱵᱤᱱ ᱢᱟᱱᱮ ᱱᱤᱭᱟᱹ ᱪᱮᱫ ᱵᱤᱱ ᱢᱚᱱᱮᱭᱟ ᱱᱟᱭᱤᱴ ᱯᱨᱳᱜᱨᱟᱢ ᱢᱟᱱᱮ ᱵᱷᱟᱜᱮᱟᱭ ᱥᱮ ᱵᱟᱹᱲᱤᱡᱟᱭ ᱢᱟᱱᱮ ᱪᱟᱞᱟᱣ ᱫᱚᱨᱠᱟᱨ ᱥᱮ ᱱᱤᱭᱟᱹ ᱵᱚᱱᱫᱚ ᱞᱮᱠᱷᱟᱱ ᱱᱟᱯᱟᱭᱚᱜᱼᱟ
ᱦᱮᱸ ᱦᱮᱸ
ᱡᱟᱦᱟᱸ ᱚᱨᱜᱮᱥᱴᱟᱨ ᱦᱩᱭᱩᱜ ᱠᱟᱱᱟ
ᱱᱤᱛᱚᱜ ᱫᱚ ᱜᱚᱝᱠᱮ ᱪᱮᱫ ᱞᱮᱠᱟᱧ ᱞᱟᱹᱭᱟ ᱱᱤᱛᱚᱜ ᱟᱜ ᱚᱠᱛᱚ ᱨᱮᱫᱚ ᱤᱧ ᱫᱚᱧ ᱞᱟᱹᱭᱟ ᱮᱠᱟᱞ ᱜᱮ ᱵᱟᱝ ᱴᱷᱤᱠᱟ
ᱟᱪᱪᱷᱟ᱾
ᱦᱮᱸ ᱪᱟᱹ ᱥᱮ ᱱᱤᱛᱚᱜ ᱡᱟᱦᱟᱸᱞᱮᱠᱟ ᱟᱵᱚ ᱡᱩᱣᱟᱹᱱ ᱾ ᱠᱚᱲᱟ ᱜᱤᱫᱽᱨᱟᱹ ᱠᱚ ᱥᱮ ᱠᱩᱲᱤ ᱜᱤᱫᱽᱨᱟᱹ ᱠᱚ ᱡᱟᱦᱟᱸ ᱞᱮᱠᱟ ᱰᱟᱨᱦᱟ ᱛᱮᱠᱚ ᱰᱟᱨᱦᱟᱣ ᱟᱠᱟᱱᱟ ᱥᱮ ᱟᱠᱚ ᱩᱭᱦᱟᱹᱨ ᱾ ᱵᱷᱟᱵᱱᱟ ᱨᱮ ᱢᱤᱫ ᱴᱟᱝ ᱡᱟᱦᱟᱸ ᱞᱮᱠᱟ ᱢᱤᱫᱴᱟᱝ ᱤᱭᱟᱹ ᱦᱮᱡ ᱟᱠᱟᱫ ᱠᱚᱣᱟ ᱚᱱᱟ ᱾ ᱱᱚᱛᱮ ᱫᱚ ᱧᱮᱞᱚᱜ ᱠᱟᱱᱟ ᱢᱤᱫ ᱴᱟᱝ ᱚᱱᱟ ᱨᱮᱭᱟᱜ ᱢᱤᱫ ᱴᱟᱝ ᱯᱷᱟᱭᱫᱟ ᱠᱚ ᱞᱩᱴᱟᱹᱟᱹᱭᱮᱫᱟ ᱾
ᱦᱮᱸ ᱦᱮᱸ ᱞᱩᱴᱟᱹᱣ ᱫᱟ ᱠᱚ ᱛᱚ ᱾ ᱦᱮ
ᱟᱵᱚ ᱱᱟᱭᱤᱴ ᱯᱨᱳᱜᱨᱟᱢ ᱵᱚᱱ ᱠᱚᱨᱟᱣ ᱫᱟᱲᱮᱭᱟᱜᱼᱟ ᱧᱤᱫᱟᱹ ᱪᱷᱚ ᱵᱟᱡᱮ ᱠᱷᱚᱱ ᱥᱟᱲᱮ ᱱᱚᱴᱟ ᱚᱵᱫᱤ ᱾
ᱦᱮᱸ ᱾
ᱚᱱᱮ ᱚᱱᱠᱟ ᱵᱷᱟᱵ ᱛᱮ ᱱᱟᱭᱤᱴ ᱯᱨᱳᱜᱨᱟᱢ ᱠᱚᱨᱟᱣ ᱫᱟᱲᱮᱭᱟᱜᱼᱟ ᱚᱱᱟ ᱠᱷᱚᱱ ᱡᱟᱹᱥᱛᱤ ᱫᱚ ᱵᱟᱝ ᱾
ᱵᱟᱝ ᱾ ᱢᱟᱱᱮ ᱥᱩᱫᱷᱩ ᱱᱟᱭᱤᱴ ᱯᱨᱳᱜᱨᱟᱢ ᱫᱚ ᱟᱵᱚᱣᱟᱜ ᱦᱚᱲ ᱫᱚ ᱵᱟᱝ ᱦᱩᱭᱩᱜ ᱠᱟᱱᱟ ᱫᱤᱠᱩᱣᱟᱜ ᱦᱚᱸ ᱠᱤᱱᱛᱩ ᱦᱩᱭᱩᱜ ᱠᱟᱱᱟ᱾ ᱠᱤᱱᱛᱩ ᱩᱱᱠᱩ ᱚᱸᱰᱮ ᱫᱚ ᱡᱷᱚᱛᱚ ᱯᱷᱮᱢᱮᱞᱤ ᱞᱤᱭᱮ ᱯᱨᱳᱜᱨᱟᱢ ᱦᱚᱸᱠᱚ ᱧᱮᱞᱟ ᱥᱮᱨᱚᱠᱚᱢ ᱵᱟᱹᱲᱤᱡ ᱠᱟᱹᱢᱤ ᱮᱱᱮᱡ ᱥᱮᱹᱨᱮᱹᱧ ᱚᱱᱠᱟᱱᱟᱜ ᱫᱤᱠ ᱠᱚᱫᱚ ᱵᱟᱝ ᱧᱮᱞᱚᱜ ᱜᱮᱭᱟ ᱾
ᱦᱳᱹᱭ ᱦᱳᱹᱭ ᱾
ᱡᱮ ᱟᱵᱚᱣᱟᱜ ᱜᱮ ᱥᱩᱫᱩ ᱾